ᱟᱸᱡᱚᱢᱚᱜ ᱠᱟᱱᱟ?
ᱦᱮᱸ, ᱱᱤᱛᱚᱜ ᱫᱚ ᱟᱸᱡᱚᱢᱚᱜ ᱠᱟᱱᱟ᱾
ᱚ ᱦᱮᱸᱛᱚ ᱥᱮ ᱪᱮᱢ ᱮᱢ ᱪᱤᱠᱟᱹᱭ ᱮᱫᱟ?
ᱚᱸᱻ᱾
ᱪᱤᱠᱟᱹ ᱦᱚ ᱵᱟᱝ ᱜᱮ᱾ ᱦᱚᱜᱼᱚᱭ ᱫᱟᱨᱮ ᱵᱩᱴᱟᱹ ᱥᱮᱡ ᱨᱤᱧ ᱫᱩᱲᱩᱵ ᱟᱠᱟᱱᱟ ᱟᱨ ᱡᱟ ᱜᱚᱨᱚᱢ ᱠᱟᱱᱟ᱾ ᱚᱲᱟᱜ ᱨᱮ ᱵᱷᱟᱹᱜᱤ ᱵᱟᱝ ᱵᱩᱡᱷᱟᱹᱜ ᱠᱟᱱᱟ᱾
ᱮᱠᱫᱚᱢ ᱜᱩᱢᱟᱹᱴ ᱜᱩᱢᱟᱹᱴ ᱟᱨ ᱛᱮᱦᱮᱧ ᱫᱚ ᱥᱤᱛᱩᱝ ᱟᱠᱟᱫᱼ ᱟᱭ ᱟᱨ ᱚᱱᱮ ᱚᱱᱠᱟ ᱫᱟᱜ ᱦᱮᱸ, ᱜᱩᱢᱟᱹᱴ ᱜᱩᱢᱟᱹᱴ ᱴᱷᱤᱠᱟᱹᱜ ᱠᱟᱱᱟ᱾
ᱦᱳᱭ ᱦᱳᱭ, ᱚᱱᱟ ᱛᱮ ᱟᱨ ᱢᱟᱱᱮ ᱯᱟᱝᱠᱷᱟ ᱦᱚᱭ ᱠᱚᱦᱚᱸ ᱟᱹᱰᱤ ᱠᱷᱟᱨᱟᱯ ᱵᱩᱡᱷᱟᱹᱜ ᱠᱟᱱᱟ, ᱫᱚᱢᱮ ᱞᱚᱞᱚ ᱜᱮ ᱵᱷᱟᱹᱜᱤ ᱵᱟᱝ ᱵᱩᱡᱷᱟᱹᱜ ᱠᱟᱱᱟ᱾
ᱦᱳᱭ ᱦᱳᱭ, ᱦᱮᱸ ᱚᱱᱟ ᱦᱚᱸ ᱥᱚᱵᱽ- ᱥᱚᱢᱚᱭ ᱫᱚ ᱛᱤᱱᱟᱹᱜ ᱵᱟᱝ ᱥᱮ
ᱦᱮᱸ ᱦᱳᱭ ᱴ, ᱚᱱᱟ ᱛᱮ ᱟᱫᱚ ᱫᱟᱨᱮ ᱵᱩᱴᱟᱹ ᱨᱮᱜᱮᱧ ᱫᱩᱲᱩᱵᱚ ᱟᱠᱟᱱᱟ᱾ ᱚᱱᱟ ᱞᱟᱛᱟᱨ ᱨᱮ᱾
ᱦᱮᱸ ᱛᱚ ᱥᱮ ᱵᱮᱥ ᱪᱮᱦᱨᱟ ᱨᱮᱭᱟᱲ ᱜᱮ ᱦᱚᱭ ᱮᱫᱟ ᱾
ᱦᱳᱭ ᱦᱚᱸ᱾ ᱯᱟᱝᱠᱷᱟ ᱦᱟᱣᱟ ᱠᱷᱚᱱ ᱫᱚ ᱫᱟᱨᱮ ᱨᱮᱱᱟᱜ ᱦᱚᱭ ᱜᱮ ᱟᱹᱰᱤ ᱵᱷᱟᱹᱜᱤ ᱵᱩᱡᱷᱟᱹᱜᱼᱟ᱾
ᱦᱳᱭ ᱦᱳᱭ, ᱦᱮᱸ ᱦᱮᱸ᱾ ᱟᱫᱚ ᱚᱱᱟ ᱫᱟᱜ ᱵᱟᱲᱟ ᱠᱷᱟᱹᱛᱤᱨ ᱛᱮ ᱟᱨᱚ ᱦᱚᱸᱜᱼᱚᱭ ᱥᱤᱛᱩᱝ ᱮᱫᱟ, ᱟᱨᱚ ᱛᱮᱦᱮᱱ ᱫᱚ ᱤᱱᱟᱹ ᱠᱷᱟᱹᱛᱤᱨ ᱱᱮᱛᱟᱨ ᱟᱨᱚ ᱫᱚᱢᱮ ᱜᱮ ᱤᱭᱟᱹ ᱟᱹᱭᱠᱟᱹᱜ ᱠᱟᱱᱟ?
ᱦᱚᱸᱻ᱾
ᱦᱳᱭ, ᱤᱧ ᱤᱧᱦᱚᱸ ᱵᱟᱨᱦᱮ ᱥᱮᱫ ᱨᱮᱜᱮ ᱢᱤᱱᱟᱹᱧᱼᱟ᱾
ᱚᱸ᱾
ᱦᱳᱭ, ᱦᱩᱸ᱾ ᱛᱟᱦᱞᱮ ᱪᱮᱫ ᱠᱚᱢ ᱪᱤᱠᱟᱹᱭ ᱮᱫᱟ?
ᱤᱧ ᱫᱚ
ᱦᱮᱸ ᱱᱤᱛᱚᱜ ᱫᱚ ᱪᱮᱫ? ᱦᱚᱸ ᱚ ᱦᱮᱸ ᱯᱟᱥᱮᱡ ᱦᱮᱸ ᱱᱤᱛᱚᱜ ᱫᱚ ᱪᱮᱫ ᱦᱚᱸ ᱵᱟᱝ, ᱱᱚᱜᱼᱚᱭ ᱚᱞᱚᱜ ᱯᱟᱲᱦᱟᱜ ᱠᱚ ᱦᱩᱭᱩᱜ ᱠᱟᱱᱟ ᱟᱨ ᱪᱮᱫ ᱜᱮ ᱵᱟᱝ᱾
ᱚ ᱚᱠᱟ ᱨᱮᱢ ᱯᱟᱲᱦᱟᱜᱼᱟ?
ᱦᱳᱭ, ᱵᱟᱸᱠᱩᱲᱟ ᱨᱮ
ᱚ ᱟᱪᱪᱷᱟ ᱟᱪᱪᱷᱟ ᱦᱮᱸ ᱱᱤᱛᱚᱜ ᱫᱚ ᱛᱟᱦᱚᱴᱞᱮ ᱪᱮᱫ ᱨᱮᱢ ᱯᱟᱲᱦᱟᱜ ᱠᱟᱱᱟ?
ᱦᱮᱸ, ᱱᱤᱛᱚᱜ ᱫᱚ ᱮᱢ ᱮ ᱠᱚᱫᱚᱧ ᱠᱚᱢᱯᱤᱞᱴ ᱵᱟᱲᱟ ᱟᱠᱟᱫ ᱜᱮᱭᱟ ᱾
ᱚᱻ᱾ ᱤᱧ ᱦᱚᱸ ᱤᱧ ᱫᱚ ᱵᱤᱼᱮᱰ ᱤᱧ ᱠᱚᱨᱟᱣᱮᱫᱼᱟ, ᱱᱚᱜᱼᱚᱭ ᱨᱟᱭᱯᱩᱨ ᱨᱮ᱾
ᱚ ᱦᱮᱸ ᱛᱚ ᱥᱮ ᱦᱳᱭ ᱦᱮᱸ,
ᱟᱨ ᱛᱟᱦᱚᱞᱮ ᱟᱢ ᱫᱚ ᱚᱲᱟᱜ ᱨᱮᱜᱮᱢ ᱛᱟᱦᱮᱸᱱᱟ?
ᱮᱸ ᱦᱮᱸ ᱚᱲᱟᱜ ᱨᱮᱜᱮ ᱾
ᱚᱲᱟᱜ ᱠᱷᱚᱱᱜᱮ ᱵᱟᱸᱠᱩᱲᱟᱢ ᱪᱟᱞᱟᱜ ᱜᱮᱭᱟ ᱥᱮ ᱚᱱᱛᱮ ᱨᱮᱜᱮᱢ ᱛᱟᱦᱮᱸᱱᱟ?
ᱵᱟ ᱮᱼᱢᱮ ᱠᱚᱨᱟᱣ ᱥᱚᱢᱚᱭ ᱫᱚ ᱚᱱᱛᱮ ᱨᱮᱜᱮᱤᱧ ᱛᱟᱦᱮᱸ ᱠᱟᱱᱟ ᱾
ᱚ
ᱦᱳᱭ, ᱦᱮᱸ ᱟᱫᱚ ᱱᱤᱛᱚᱜ ᱱᱤᱛᱚᱜ ᱦᱚᱸ ᱢᱤᱱᱟᱹᱧᱟ ᱟᱫᱚ ᱱᱤᱛ ᱱᱤᱛᱚᱜ ᱦᱚᱸ ᱢᱤᱱᱟᱹᱧ ᱜᱮᱭᱟ ᱾ ᱟᱫᱚ ᱵᱮᱥᱤ ᱫᱤᱱ ᱫᱚ ᱵᱟᱹᱧ ᱛᱟᱦᱮᱸᱱᱟ ᱦᱮᱸ ᱤᱧ ᱦᱚᱸ ᱵᱤ ᱮᱰ ᱠᱚᱨᱟᱣᱤᱧ ᱞᱟᱹᱭ ᱫᱟ ᱾ ᱞᱟᱦᱟ ᱵᱟᱨ ᱵᱟᱹᱧ ᱠᱚᱨᱟᱣ ᱟᱠᱟᱫ ᱛᱟᱦᱮᱸᱱᱟ ᱟᱨ ᱛᱟᱦᱚᱞᱮ ᱵᱮᱥᱤ ᱫᱤᱱ ᱫᱚ ᱵᱟᱹᱧ ᱛᱟᱦᱮᱸᱱᱟ ᱾ ᱦᱳᱭ ᱾ ᱠᱤᱪᱷᱩ ᱫᱤᱱᱤᱧ ᱛᱟᱦᱮᱸᱱᱟ ᱟᱫᱚᱧ ᱪᱟᱞᱟᱣ ᱩᱛᱟᱹᱨ ᱚᱲᱟᱜ ᱥᱮᱱ ᱜᱮ ᱾
ᱚ ᱟᱫᱚ ᱚᱠᱟᱨᱮᱢ ᱠᱚᱨᱟᱣ ᱞᱟᱹᱜᱤᱫ ᱵᱤ ᱮᱰ ᱫᱚ?
ᱟᱫᱚ ᱚᱱᱟᱜᱮ ᱧᱮᱞ ᱦᱩᱭᱩᱜ ᱠᱟᱱᱟ ᱚᱠᱟᱨᱮ ᱪᱮᱫ ᱞᱮᱠᱟᱧ ᱧᱟᱢ ᱫᱟ ᱦᱮᱸ ᱥᱚᱨᱠᱟᱨᱤ ᱨᱮᱦᱚᱸ ᱮᱯᱞᱟᱭ ᱠᱟᱛᱮ ᱧᱮᱞ ᱦᱩᱭᱩᱜᱼᱟ ᱟᱨ ᱮᱢᱱᱤ ᱵᱮᱥᱚᱨᱠᱟᱨ ᱠᱟᱨᱤ ᱦᱚᱸ ᱟᱫᱚ ᱚᱠᱟᱨᱮ ᱤᱧ ᱧᱟᱢ ᱮᱫᱟ ᱟᱫᱚ ᱚᱸᱰᱮᱤᱧ ᱠᱚᱨᱟᱣᱟ ᱾
ᱦᱳᱭ ᱦᱳᱭ ᱾ ᱦᱩᱸ ᱛᱟᱦᱚᱞᱮ ᱞᱟᱹᱭᱮ ᱤᱧ ᱩᱸ ᱟᱹ ᱪᱮᱫ ᱠᱟᱹᱢᱤ ᱠᱚᱢ ᱵᱟᱲᱟᱭ ᱜᱮᱭᱟ ᱛᱟᱦᱞᱮ ᱚᱞ ᱯᱟᱲᱦᱟᱣ ᱥᱟᱶ ᱛᱮ?
ᱦᱳᱭ ᱡᱚᱛᱚ ᱨᱚᱠᱚᱢᱟᱜ ᱜᱤᱧ ᱵᱟᱲᱟᱭᱟ ᱦᱮᱸ ᱾ ᱡᱚᱛᱚ ᱨᱚᱠᱚᱢᱟᱜ ᱜᱤᱧ ᱵᱟᱲᱟᱭ ᱪᱮᱫ ᱠᱚ ᱵᱟᱲᱟᱭᱟ ᱢᱟᱱᱮ ᱤᱥᱤᱱ ᱟᱨᱚ ᱮᱢᱱᱤ ᱟᱵᱚᱣᱟᱜ ᱜᱷᱚᱨᱚᱞᱟ ᱠᱟᱹᱢᱤ ᱡᱟᱦᱟᱸ ᱠᱚ ᱢᱮᱱᱟ ᱚᱲᱟᱜ ᱨᱮᱱᱟᱜ ᱾
ᱚ ᱢᱟᱱᱮ ᱜᱷᱟᱨᱚᱸᱡᱽ ᱨᱮᱱᱟᱜ ᱡᱟᱦᱟᱸ ᱠᱚ ᱾
ᱜᱷᱟᱨᱚᱸᱡᱽ ᱨᱮᱱᱟᱜ ᱦᱳᱭ ᱾ ᱦᱳᱭ ᱦᱳᱭ ᱦᱳᱭ, ᱜᱷᱟᱨᱚᱸᱡᱽ ᱨᱮᱱᱟᱜ ᱡᱟᱦᱟᱸ ᱠᱚ ᱠᱟᱹᱢᱤ ᱚᱱᱟ ᱠᱚᱫᱚᱧ ᱵᱟᱲᱟᱭ ᱜᱮᱭᱟ ᱾ ᱟᱢ ᱫᱚ?
ᱤᱧ ᱦᱚᱸ ᱢᱟᱱᱮ ᱠᱟᱹᱴᱤᱡ ᱠᱟᱹᱴᱤᱡ ᱫᱚ ᱡᱷᱚᱛᱚ ᱠᱟᱹᱢᱤ ᱜᱤᱧ ᱵᱟᱲᱟᱭᱟ ᱾ ᱦᱮᱸ ᱚᱲᱟᱜ ᱨᱮᱱᱟᱜ ᱠᱟᱹᱢᱤ ᱠᱷᱚᱱ ᱮᱦᱚᱵ ᱠᱟᱛᱮᱜ ᱢᱟᱱᱮ ᱵᱟᱭᱨᱮ ᱨᱮᱱᱟᱜ ᱵᱟᱹᱫᱽ ᱠᱷᱮᱛ ᱨᱮᱱᱟᱜ ᱠᱟᱹᱢᱤ ᱠᱚ ᱾ ᱡᱚᱛᱚ ᱜᱤᱧ ᱵᱟᱲᱟᱭᱟ ᱥᱮᱬᱟ ᱢᱟ ᱞᱟᱹᱠᱛᱤ ᱠᱟᱱ ᱜᱮᱭᱟ ᱾
ᱦᱳᱭ ᱦᱳᱭ ᱦᱳᱭ ᱦᱳᱭ ᱦᱮᱸ,
ᱛᱳᱫ ᱨᱚᱦᱚᱭ ᱠᱚᱫᱚᱢ ᱵᱟᱲᱟᱭ ᱜᱮᱭᱟ ᱥᱮ ᱵᱟᱝ ᱛᱟᱦᱚᱞᱮ?
ᱦᱮᱸ ᱵᱟᱲᱟᱭ ᱜᱤᱭᱟᱹᱧ ᱛᱩᱫ ᱨᱚᱦᱚᱭ ᱠᱚᱦᱚᱸ ᱦᱮᱸ ᱡᱚᱛᱚ ᱡᱚᱛᱚ ᱠᱤᱪᱷᱩ ᱜᱮ ᱥᱮᱬᱟ ᱫᱚ ᱞᱟᱹᱠᱛᱤ ᱠᱟᱱ ᱜᱮᱭᱟ ᱾
ᱦᱮᱸ ᱦᱮᱸ ᱾ ᱥᱮᱬᱟ ᱢᱟ ᱞᱟᱹᱠᱛᱤ ᱠᱟᱱ ᱜᱮᱭᱟ ᱡᱮ ᱡᱩᱫᱤ ᱵᱟᱢ ᱵᱟᱲᱟᱭ ᱠᱟᱜᱼᱟ
ᱦᱳᱭ ᱟᱨ ᱟᱵᱚ ᱢᱟ ᱦᱳᱭ ᱦᱳᱭ ᱟᱵᱚ ᱢᱟ ᱪᱟᱥ ᱠᱟᱛᱮᱜ ᱠᱟᱛᱮᱫ ᱡᱚᱢ ᱦᱚᱲ ᱦᱮᱸ ᱥᱮ ᱵᱟᱝ ᱟᱫᱚ ᱚᱱᱟ ᱠᱚᱦᱚᱸ ᱛᱟᱦᱚᱞᱮ ᱵᱟᱝ ᱥᱮᱬᱟ ᱠᱟᱜ ᱠᱷᱟᱱ ᱛᱚ ᱵᱟᱝ ᱦᱩᱭᱩᱜᱼᱟ ᱥᱮ ᱤᱱᱠᱟᱹ ᱛᱚ ᱦᱟᱸᱜ ᱛᱚ ᱟᱭ ᱩᱯᱟᱹᱭ ᱠᱚᱫᱚ ᱵᱟᱹᱱᱩᱜ ᱛᱟᱵᱚᱱᱟ ᱡᱮ ᱦᱚᱲ ᱟᱛᱮᱮᱫ ᱵᱚᱱ ᱠᱟᱹᱢᱤ ᱦᱚᱪᱚᱭᱟ ᱵᱟᱝ ᱥᱮ? ᱛᱟᱦᱚᱞᱮ ᱚᱱᱟ ᱠᱚᱫᱚ ᱥᱮᱬᱟ ᱫᱚᱦᱚ ᱜᱮ ᱵᱷᱟᱜᱮᱭᱟ ᱦᱳᱭ ᱾
ᱥᱮᱬᱟ ᱫᱚᱦᱚ ᱜᱮ ᱵᱷᱟᱜᱮᱭᱟ ᱱᱤᱡᱮᱨᱟᱜ ᱠᱟᱹᱢᱤ ᱱᱤᱡᱮ ᱛᱮᱜᱮ ᱯᱩᱨᱟᱹᱣᱟ ᱦᱳᱭ᱾
ᱦᱮᱸ ᱦᱳᱭ ᱦᱳᱭ ᱦᱮᱸ ᱾
ᱚ
ᱦᱮᱸ ᱯᱟᱥᱮ, ᱱᱚᱜᱼᱚᱭ ᱤᱧ ᱫᱚ ᱟᱡᱠᱟ ᱜᱮᱭ ᱦᱚᱭ ᱠᱚ᱾ ᱠᱮᱫᱟ ᱾ ᱵᱮᱥ ᱪᱮᱦᱨᱟ ᱟᱹᱭᱠᱟᱹᱣ ᱜᱚᱫ ᱱᱟ᱾
ᱦᱩᱸ᱾
ᱦᱳᱭ ᱾ ᱦᱳᱭ, ᱫᱟᱠᱟ ᱠᱚᱫᱚ ᱡᱚᱢ ᱦᱩᱭ ᱟᱠᱟᱱᱟ?
ᱦᱮᱸ ᱡᱚᱢ ᱠᱮᱜ ᱤᱧ, ᱡᱚᱢ ᱵᱟᱲᱟ ᱠᱟᱛᱮᱜ ᱜᱮ ᱫᱟᱨᱮ ᱵᱩᱴᱟᱹᱨᱤᱧ ᱫᱩᱲᱩᱵ ᱟᱠᱟᱱᱟ᱾
ᱚ ᱦᱮᱸᱼᱼ
ᱠᱟᱹᱢᱤ ᱠᱚ ᱵᱟᱹᱱᱩᱜ ᱠᱷᱟᱱ ᱠᱷᱟᱹᱛᱤᱨ ᱛᱮ, ᱠᱟᱹᱢᱤ ᱠᱚ ᱛᱟᱦᱮᱸ ᱞᱮᱱᱠᱷᱟᱱ ᱠᱟᱹᱢᱤ ᱦᱩᱭ ᱠᱚᱜᱼᱟ᱾
ᱦᱳᱭ, ᱦᱳᱭ, ᱦᱳᱭ᱾ ᱟᱫᱚ ᱤᱧ ᱫᱚ ᱦᱟᱯᱮ ᱟᱹᱣᱨᱤᱧ ᱡᱚᱢᱟ᱾ ᱛᱮᱧ ᱫᱚ ᱚᱲᱟᱜ ᱠᱚ ᱠᱟᱹᱴᱤᱡ ᱥᱟᱯᱷᱟ ᱵᱟᱲᱟ ᱦᱩᱭᱩᱜ ᱠᱟᱱᱟ ᱛᱚ᱾ ᱟᱫᱚ ᱤᱱᱟᱹ ᱠᱷᱟᱹᱛᱤᱨ ᱛᱮ ᱱᱤᱛᱚᱜ ᱠᱟᱹᱴᱤᱡ ᱫᱮᱨᱤ ᱠᱟᱱᱟ ᱦᱟᱸᱜ, ᱦᱮᱸ ᱦᱳᱭ, ᱟᱫᱚ᱾ ᱚ ᱦᱮᱸ ᱦᱮᱸ᱾ ᱦᱮᱸ
ᱤᱥᱤᱱ ᱠᱚᱫᱚ ᱦᱩᱭ ᱠᱟᱱᱟ ᱥᱮ ᱟᱹᱣᱨᱤ?
ᱤᱭᱟᱹ ᱤᱥᱤᱱ ᱫᱚ ᱟᱹᱣᱨᱤ ᱦᱩᱭᱩᱜᱼᱟ ᱾ ᱤᱥᱤᱱ ᱦᱚᱸ᱾ ᱟᱫᱚ ᱦᱚᱸᱜ ᱚᱭ ᱚᱱᱟ ᱚᱲᱟᱜ ᱠᱚ ᱨᱮᱱᱟᱜ ᱜᱤᱧ ᱠᱟᱹᱢᱤᱭ ᱮᱫ ᱛᱟᱦᱮᱱᱟ ᱾ ᱟᱫᱚ ᱦᱚᱸᱜᱼᱚᱭ ᱮᱢ ᱯᱷᱳᱱ ᱜᱚᱫ ᱠᱮᱫᱟ ᱾ ᱟᱫᱚ ᱠᱟᱹᱴᱤᱡ ᱜᱚᱞᱯᱷᱚ ᱞᱮᱜᱮ ᱞᱟᱝ᱾ ᱦᱮᱸ, ᱟᱫᱚ ᱦᱟᱸᱜ ᱠᱚ ᱪᱚᱸᱫᱟᱭᱟ ᱦᱟᱸᱜ ᱦᱳᱭ᱾ ᱦᱳᱭ ᱤᱥᱤᱱᱤᱧ ᱦᱟᱸᱜ, ᱠᱤᱪᱷᱩ ᱠᱷᱚᱱ ᱯᱚᱨᱮ᱾
ᱚ, ᱪᱮᱜ ᱠᱚᱢ ᱩᱛᱩᱭᱟ ᱛᱟᱦᱚᱞᱮ?
ᱟᱫᱚ ᱚᱱᱟᱜᱮ ᱦᱟᱸᱜ ᱤᱭᱟᱹ, ᱚᱲᱟᱜ ᱨᱮ ᱟᱹᱞᱩ ᱠᱚ ᱢᱮᱱᱟᱜᱼᱟ᱾ ᱥᱚᱵᱽᱡᱤ ᱠᱚ ᱢᱮᱱᱟᱜᱼᱟ ᱫᱚ᱾ ᱚᱱᱟ ᱠᱚᱜᱮ ᱩᱛᱩᱭ ᱦᱩᱭᱩᱜᱼᱟ᱾
ᱦᱮᱸ ᱛᱚ᱾
ᱦᱳᱭ, ᱦᱩᱸ᱾
ᱚ, ᱛᱟᱦᱚᱞᱮ ᱟᱯᱮᱥᱮᱱ ᱫᱚ ᱟᱲᱟᱜ ᱥᱟᱠᱟᱢ ᱠᱚᱫᱚ ᱢᱮᱱᱟᱜ ᱟᱥᱮ ᱵᱟᱝ ᱛᱟᱦᱚᱞᱮ?
ᱦᱮᱸ ᱢᱮᱱᱟᱜ ᱜᱮᱭᱟ᱾ ᱟᱫᱚ ᱱᱤᱭᱟᱹ ᱵᱟᱨ ᱫᱚ᱾ ᱵᱟᱝᱠᱚ ᱥᱤ ᱵᱟᱲᱟ ᱟᱠᱟᱫᱟ ᱛᱚ ᱵᱟᱲᱜᱮ ᱠᱚ᱾ ᱟᱨ ᱟᱲᱟᱜ ᱥᱟᱠᱟᱢ ᱫᱚ ᱢᱟᱱᱮ ᱵᱟᱲᱜᱮ ᱠᱚ ᱵᱟᱢ ᱥᱤᱼᱼ ᱠᱷᱟᱱ ᱫᱚ ᱵᱟᱝ ᱚᱢᱚᱱᱚᱜᱼᱟ ᱾ᱟᱫᱚ ᱠᱷᱟᱱ ᱫᱚ ᱱᱤᱭᱟᱹ ᱵᱟᱨ ᱫᱚ ᱵᱟᱲᱜᱮᱼᱼ ᱠᱚᱫᱚ ᱵᱟᱝ ᱠᱩᱥᱤᱠᱟᱜᱼᱟ ᱾ᱟᱫᱚ ᱵᱷᱟᱹᱜᱤᱛᱮ ᱦᱟᱱᱟ ᱱᱚᱣᱟ ᱞᱟᱛᱟᱨ ᱛᱮ ᱯᱮᱨᱮᱡ ᱟᱠᱟᱱᱟ ᱵᱟᱲᱜᱮ ᱠᱚᱦᱚᱸ᱾ ᱥᱟᱠᱟᱢ ᱫᱚ ᱚᱱᱠᱟ ᱵᱟᱹᱱᱩᱜᱼᱟ᱾ ᱟᱫᱚ ᱮᱨ ᱞᱮᱠᱷᱟᱱ ᱫᱚ ᱦᱩᱭᱩᱜ ᱜᱮᱭᱟ᱾ ᱫᱚ, ᱱᱤᱭᱟᱹ ᱵᱟᱨ ᱫᱚ ᱥᱮᱨᱚᱠᱚᱢ ᱮᱨ ᱠᱚᱫᱚ ᱵᱟᱝ ᱦᱩᱭ ᱟᱠᱟᱱᱟ᱾ ᱟᱨ ᱚᱱᱮᱧ ᱞᱟᱹᱭ ᱞᱮᱠᱟ ᱵᱟᱝ ᱠᱚ ᱥᱤ ᱠᱟᱣᱫᱟ ᱟᱲᱟᱜ ᱥᱟᱠᱟᱢ ᱦᱚᱸ᱾ ᱤᱱᱠᱟᱹ ᱫᱚ ᱵᱟᱹᱱᱩᱜᱼᱟ᱾ ᱟᱫᱚ ᱚᱱᱟ ᱵᱟᱹᱫ ᱵᱟᱹᱭᱦᱟᱹᱲ ᱠᱚ ᱨᱮᱱᱟᱜ ᱜᱮ ᱤᱭᱟᱹ, ᱟᱯᱮ ᱫᱚᱯᱮ ᱵᱟᱲᱟᱭᱟ ᱥᱮ ᱵᱟᱝ ᱠᱟᱱᱛᱷᱟ ᱟᱲᱟᱜ᱾
ᱠᱟᱱᱛᱷᱟ ᱟᱲᱟᱜ, ᱦᱮᱸ ᱵᱟᱲᱟᱭ ᱜᱮᱭᱟᱞᱮ ᱟᱞᱮ ᱥᱮᱱ ᱦᱚᱸ ᱢᱮᱱᱟᱜᱼᱟ᱾
ᱚ ᱦᱮᱸ ᱛᱚ ᱥᱮ, ᱦᱳᱭ ᱚ ᱦᱳᱭ ᱚᱱᱟᱜᱮ᱾ ᱦᱳᱭ ᱚᱱᱟ ᱟᱲᱟᱜ ᱠᱚᱜᱮ ᱧᱟᱢᱚᱜᱼᱟ᱾ ᱠᱟᱱᱛᱷᱟ ᱟᱲᱟᱜ, ᱠᱩᱭᱞᱟᱹ ᱠᱷᱟᱰᱟ ᱟᱲᱟᱜ᱾ ᱦᱳᱭ ᱚᱱᱟ ᱟᱲᱟᱜ ᱠᱚᱜᱮ ᱧᱟᱢᱚᱜᱼᱟ᱾
ᱚᱸ
ᱦᱳᱭ᱾
ᱛᱟᱦᱚᱞᱮ ᱟᱲᱟᱜ ᱠᱚᱫᱚᱢ ᱡᱚᱢ ᱜᱮᱭᱟ ᱥᱮ ᱵᱟᱝ ᱛᱟᱦᱚᱞᱮ ᱟᱢ ᱫᱚ?
ᱦᱮᱸ ᱡᱚᱢᱜᱮ, ᱟᱲᱟᱜ ᱠᱷᱚᱱ ᱟᱨᱚ ᱵᱷᱟᱜᱤ ᱡᱤᱱᱤᱥ ᱢᱮᱱᱟᱜᱼᱟ? ᱟᱲᱟᱜ ᱜᱮᱼᱼ ᱛᱚ ᱡᱚᱛᱚ ᱠᱷᱚᱱ ᱵᱷᱟᱜᱮ ᱡᱤᱱᱤᱥ ᱫᱚ, ᱦᱮᱸ ᱥᱮ ᱵᱟᱝ?
ᱦᱮᱸ ᱡᱤᱞ ᱦᱟᱹᱠᱩ ᱠᱷᱚᱱ ᱫᱚ ᱟᱲᱟᱜ ᱜᱮ ᱵᱷᱟᱜᱤ᱾
ᱦᱳᱭ, ᱦᱳᱭ, ᱦᱳᱭ ᱡᱮᱢᱚᱱ ᱥᱮ ᱠᱩᱭᱞᱟᱹ ᱠᱷᱟᱰᱟ ᱟᱲᱟᱜ ᱡᱟᱦᱟᱸ ᱫᱚᱼᱼ ᱢᱟᱭᱟᱝ ᱥᱟᱨᱥᱟᱨᱟᱜᱼᱟ ᱦᱮᱸᱥᱮ ᱵᱟᱝ, ᱡᱟᱦᱟᱸᱭᱟᱜ ᱦᱚᱲᱢᱚᱼᱼ ᱦᱚᱲᱢᱚ ᱨᱮ ᱢᱟᱭᱟᱝ ᱠᱚᱢ ᱛᱟᱦᱮᱱᱟ ᱩᱱᱠᱩ ᱫᱚ ᱠᱩᱭᱞᱟᱹ ᱠᱷᱟᱹᱴ ᱟᱲᱟᱜ ᱠᱚ ᱡᱚᱢᱟ᱾ ᱟᱨ ᱞᱮ ᱡᱟᱦᱟᱸᱭᱟᱜ ᱦᱚᱲᱢᱚ ᱨᱮᱱᱟᱜ ᱢᱟᱭᱟᱝ ᱡᱟᱦᱟᱸ ᱡᱩᱫᱤ ᱵᱟᱹᱲᱤᱡᱼᱟ ᱛᱟᱞᱦᱮ ᱠᱚ ᱞᱟᱹ ᱭᱟ ᱥᱮ ᱪᱮᱫ ᱜᱟᱹᱭᱟᱹ ᱜᱟᱹᱫᱷᱟᱹᱨᱤ ᱦᱮᱸ ᱥᱮ ᱚᱱᱟ ᱡᱚᱢ ᱞᱮᱠᱷᱟᱱ ᱥᱮ ᱪᱮᱫ ᱥᱟᱯᱷᱟᱜᱼᱟ᱾ ᱢᱟᱭᱟᱝ ᱦᱚᱸ ᱯᱷᱟᱨᱪᱟ ᱦᱳᱭ, ᱦᱩᱸᱜ-ᱩᱸ᱾ ᱟᱫᱚ ᱟᱞᱮ ᱫᱚ ᱟᱯᱮ ᱫᱚᱯᱮ ᱪᱤᱠᱟᱹᱭᱟ? ᱦᱳᱭ ᱦᱳᱭ ᱦᱳᱭ᱾ ᱟᱫᱚ ᱟᱞᱮ ᱫᱚ ᱠᱩᱭᱞᱟᱹ ᱠᱷᱟᱰᱟ ᱟᱲᱟᱜ ᱫᱚ ᱥᱚᱲᱮ ᱠᱟᱛᱮᱫ ᱜᱮᱞᱮ ᱡᱚᱢᱟ᱾
ᱚ ᱟᱯᱮ ᱫᱚ ᱥᱳᱲᱮ ᱠᱟᱛᱮᱫ ᱯᱮ ᱡᱚᱢᱟ?
ᱦᱳᱭ ᱦᱳᱭ, ᱟᱞᱮ ᱫᱚᱞᱮ ᱥᱚᱲᱮᱭᱟ, ᱟᱯᱮ ᱫᱚ ᱪᱮᱫ ᱞᱮᱠᱟ ᱠᱟ
ᱟᱞᱮ ᱫᱚ ᱵᱷᱟᱹᱡᱤ ᱠᱟᱛᱮᱜ ᱜᱮᱞᱮ ᱡᱚᱢᱟ, ᱮᱴᱟᱜ ᱟᱲᱟᱜ ᱠᱚ ᱡᱮᱢᱚᱱ ᱪᱮᱫ ᱞᱮᱠᱟᱢ ᱮᱸ ᱩᱛᱩᱭᱟ ᱚᱱᱠᱟ ᱜᱮ ᱩᱛᱩ ᱠᱟᱛᱮᱜ ᱞᱮ ᱡᱚᱢᱟ᱾ ᱮᱸ ᱠᱚᱢ ᱡᱳᱨ᱾ ᱠᱟᱱ ᱛᱟᱭᱟ ᱩᱱᱤ ᱫᱚ ᱚᱱᱟ ᱫᱟᱜ ᱨᱮ ᱦᱮᱸᱰᱮᱡ ᱠᱟᱛᱮ ᱵᱩᱞᱩᱝ ᱟᱨ ᱠᱚᱫᱚ ᱵᱟᱝ᱾ ᱟᱫᱚ ᱚᱱᱠᱟ ᱠᱟᱛᱮ ᱞᱮ ᱟᱬᱜᱚᱭ ᱛᱮ ᱟᱫᱚ ᱩᱱ ᱫᱚᱞᱮ ᱧᱩ ᱦᱚᱪᱚᱭᱮᱭᱟ᱾ ᱢᱟᱱᱮ ᱢᱚᱥᱞᱟ ᱪᱮᱫ ᱦᱚᱸ ᱵᱟᱝ᱾ ᱟᱨ ᱨᱟᱥᱩᱱ ᱚᱸ ᱵᱟᱨᱭᱟ ᱯᱚᱨ ᱢᱮᱥᱟᱣᱟᱜ-ᱟ ᱦᱳᱭ᱾
ᱦᱳᱭ, ᱟᱫᱚ ᱚᱱᱟ ᱫᱚ ᱨᱟᱱ ᱠᱷᱚᱱ ᱦᱚᱸ ᱟᱹᱰᱤ ᱡᱟᱹᱥᱛᱤ ᱚᱱᱟ ᱜᱮ ᱠᱟᱹᱢᱤᱭᱟᱭ᱾ ᱠᱩᱭᱞᱟᱹ ᱠᱷᱟᱰᱟ ᱟᱲᱟᱜ, ᱟᱨᱚ ᱠᱩᱭᱞᱟᱹ ᱠᱷᱟᱰᱟ ᱟᱲᱟᱜ ᱠᱚ ᱞᱟᱹᱭᱟ, ᱤᱭᱟᱹ ᱵᱮᱨᱮᱞ ᱛᱮ ᱡᱚᱢ ᱞᱮᱠᱷᱟᱱ ᱥᱮ
ᱦᱳᱭ ᱦᱳᱭ ᱦᱳᱭ ᱚᱱᱟ ᱫᱚ, ᱦᱚᱸ ᱟᱨᱦᱚᱸ ᱠᱟᱹᱢᱤ ᱮᱢᱟᱭ᱾
ᱦᱳᱭ ᱦᱳᱭ᱾
ᱟᱵᱚ ᱟᱹᱛᱩ ᱫᱤᱥᱚᱢ ᱨᱮᱢᱟ ᱮᱸ ᱵᱟᱲᱜᱮ ᱡᱷᱟᱲᱜᱮ ᱥᱮ ᱢᱟᱫᱽ ᱡᱷᱟᱲ ᱠᱚᱨᱮᱜ ᱜᱮ ᱢᱟ ᱨᱟᱱ ᱠᱚᱫᱚ ᱢᱮᱱᱟᱜ ᱜᱮ᱾ ᱩᱨᱩᱢ ᱛᱮ ᱟᱹᱜᱩ ᱠᱟᱛᱮᱫ ᱵᱚᱱ, ᱦᱟᱹᱥᱩ ᱠᱚᱨᱮᱜ ᱵᱚᱱ ᱡᱚᱢ ᱜᱮᱭᱟ᱾
ᱦᱳᱭ ᱦᱳᱭ ᱦᱳᱭ ᱦᱳᱭ, ᱦᱮᱸ ᱵᱟᱹᱭᱦᱟᱹᱲ ᱠᱚᱨᱮ ᱵᱟᱲᱜᱮ ᱠᱚᱨᱮ ᱦᱮᱸ᱾
ᱦᱮᱸᱱ᱾
ᱟᱨ ᱯᱟᱦᱤ ᱯᱟᱹᱦᱤᱞ ᱫᱚ ᱦᱟᱱᱟ ᱨᱩᱣᱟᱹ ᱞᱮᱠᱷᱟᱱ ᱫᱚ ᱦᱟᱱᱟ ᱜᱟᱹᱭᱟᱹ ᱜᱟᱺᱫᱷᱟᱹᱨᱤ ᱥᱮ, ᱚᱱᱟ ᱤᱭᱟᱹ ᱠᱟᱛᱮ ᱨᱤᱫ ᱠᱟᱛᱮᱫ ᱠᱚ ᱡᱚᱢᱮᱫ ᱛᱟᱦᱮᱱᱟ᱾ ᱤᱱᱟᱹᱜ ᱛᱮ ᱢᱚᱪᱟ ᱦᱚᱸ ᱪᱮᱴᱷᱟ ᱟᱹᱭᱠᱟᱹᱜ ᱛᱟᱦᱮᱸᱜ, ᱦᱳᱭ᱾
ᱯᱟᱹᱦᱤᱞ ᱨᱮᱱ ᱮᱸ ᱵᱟᱵᱟ ᱟᱭᱳ ᱛᱟᱠᱚ ᱥᱮ ᱫᱟᱫᱩ ᱛᱟ ᱠᱚ ᱩᱱᱠᱩ ᱫᱚ ᱮᱸ ᱛᱟᱨ ᱴᱷᱮᱱ ᱮᱸ ᱠᱤᱨᱤᱧ ᱠᱟᱛᱮ ᱨᱟᱱ ᱫᱚ ᱵᱟᱠᱚ ᱡᱚᱢᱮᱫ ᱚᱱᱟ ᱠᱚᱜᱮ ᱡᱚᱢ ᱠᱟᱛᱮᱜ ᱠᱚ ᱵᱷᱟ
ᱦᱮᱸ, ᱦᱳᱭ ᱦᱳᱭ ᱦᱳᱭ ᱦᱳᱭ᱾
ᱦᱳᱭ ᱦᱳᱭ ᱦᱳᱭ, ᱦᱮᱸ᱾ ᱦᱳᱭ ᱚᱱᱟ ᱠᱚᱜᱮ ᱚᱱᱟ ᱠᱚᱛᱮ ᱜᱮ ᱠᱟᱡᱮ ᱟᱹᱜᱩᱭᱟ᱾
ᱦᱳᱭ, ᱟᱨ ᱱᱤᱛᱚᱜ ᱢᱟ ᱮᱸ ᱟᱹᱰᱤ ᱜᱟᱱ ᱜᱮ ᱯᱟᱞᱴᱟᱣ ᱟᱠᱟᱱᱟ ᱥᱮ ᱱᱤᱛᱚᱜ ᱫᱚ᱾ ᱠᱟᱹᱴᱤᱡ ᱪᱟᱞᱟᱝ ᱵᱚ ᱨᱩᱣᱟᱹ ᱦᱟᱹᱥᱩ ᱞᱮᱱᱠᱷᱟᱱ ᱰᱟᱠᱛᱟᱨ ᱴᱮᱱᱵᱚᱱ ᱪᱟᱞᱟᱜᱼᱟ᱾
ᱦᱳᱭ ᱦᱳᱭ, ᱯᱟᱞᱴᱟᱣ ᱠᱟᱱᱟ ᱟᱨ ᱱᱟᱣᱟ ᱱᱟᱣᱟ ᱱᱤᱛᱳᱜ ᱫᱚ ᱮ ᱨᱳᱜᱽ ᱟᱡᱟᱨ ᱠᱚ ᱦᱮᱡ ᱟᱠᱟᱱᱟ ᱥᱮ?
ᱦᱮᱸ ᱦᱮᱸ ᱨᱳᱜ ᱟᱡᱟᱨ ᱦᱚᱸ ᱦᱮᱡ ᱟᱠᱟᱱᱟ ᱦᱳᱭ᱾
ᱦᱳᱭ ᱦᱮᱸ ᱡᱮᱢᱚᱱ ᱦᱟᱱᱮ ᱯᱟᱹᱦᱤᱞ ᱫᱚᱼᱼ ᱫᱩᱫᱩ-ᱜᱚᱜᱚ ᱤᱧ ᱫᱩᱫᱩᱜᱚ ᱫᱚᱭ ᱞᱟᱹᱭᱮᱫ ᱛᱟᱦᱮᱱᱟ᱾ ᱩᱱᱠᱩ ᱫᱚ ᱠᱟᱛᱷᱡ ᱡᱤᱞ ᱫᱚᱥᱮ ᱦᱮᱸᱼᱼ ᱡᱤᱞ ᱠᱚ ᱩᱛᱩᱭᱮᱫ ᱛᱟᱦᱮᱱᱟ ᱾ᱦᱟᱥᱟ ᱪᱮᱞᱟᱝ ᱨᱮ, ᱚᱱᱟ ᱦᱚᱸ ᱫᱟᱜ ᱢᱟᱹᱲᱤ ᱫᱟᱜᱼᱼ ᱠᱚ ᱮᱢᱟᱜ ᱛᱟᱦᱮᱸᱫ, ᱫᱟᱜᱽ ᱢᱟᱹᱲᱤ ᱫᱟᱜᱽ ᱠᱚ ᱮᱢ ᱠᱟᱛᱮᱫ ᱠᱚ ᱩᱛᱩᱭᱟ᱾
ᱚᱻ
ᱟᱵᱚ ᱫᱚ ᱪᱮᱫ ᱱᱤᱛᱚᱜ ᱫᱚ ᱦᱟᱱᱮᱸ ᱫᱟᱜᱽ ᱮᱢ ᱠᱟᱛᱮᱜ ᱵᱚᱱ ᱨᱟᱥᱮᱫᱼᱟ ᱥᱮ᱾ ᱩᱱᱠᱩ ᱫᱚ ᱵᱟᱝ᱾ ᱩᱱᱠᱩ ᱫᱚ ᱫᱟᱜᱽ ᱢᱟᱹᱲᱤ ᱫᱟᱜᱽ ᱠᱚ ᱨᱮᱢᱟ ᱦᱳᱭ ᱟᱫᱚ ᱤᱱᱟᱹᱛᱮ ᱠᱟᱛᱷᱟᱡ ᱢᱚᱡᱽ ᱜᱮ ᱮ ᱟᱹᱰᱤ ᱪᱮᱦᱨᱟ ᱥᱚᱲᱚᱢᱚᱜᱼᱟ ᱾ᱟᱨ ᱢᱚᱡᱽ ᱜᱮ ᱤᱭᱟᱹ ᱦᱚᱸ ᱨᱟᱥᱮ ᱦᱚᱸ ᱵᱮᱥ ᱪᱮᱨᱦᱟ ᱞᱚᱯᱷᱚᱨ- ᱞᱚᱯᱷᱚᱨ
ᱚᱻ
ᱦᱳᱭ ᱦᱮᱸ
ᱩᱱᱠᱩ ᱩᱛᱩ ᱫᱚᱸ ᱤᱥᱤᱱ ᱵᱟᱝ ᱫᱚ ᱟᱹᱰᱤᱜᱮ ᱵᱷᱽᱮᱜᱟᱨ ᱜᱮᱛᱟ ᱠᱚᱣᱟ ᱥᱮ
ᱦᱳᱭ, ᱦᱳᱭ ᱚᱱᱟᱜᱮ, ᱚᱱᱟᱜᱮ ᱟᱥᱚᱞ ᱚᱱᱟ ᱫᱚ ᱥᱩᱱᱩᱢ ᱠᱚ ᱵᱟᱝ ᱤᱭᱟᱹ ᱠᱟᱛᱮᱫ ᱠᱚ, ᱩᱛᱩᱭᱮᱫ ᱛᱟᱦᱮᱱᱟ ᱥᱮᱺ ᱱᱚᱛᱮ ᱩᱱ ᱯᱟᱹᱟᱦᱤᱞ ᱨᱮᱱ ᱦᱚᱲᱟ-ᱜ ᱢᱟᱱᱮ ᱯᱟᱹᱦᱤᱞ ᱨᱮᱱ ᱫᱩᱫᱩ ᱠᱚ ᱫᱟᱫᱩ ᱛᱟᱠᱚᱣᱟ᱾ ᱩᱱᱠᱩᱣᱟᱜ ᱫᱟᱲᱮᱜ ᱜᱮ ᱟᱞᱟᱫᱟ ᱾ᱟᱵᱚ
ᱦᱮᱸ ᱟᱵᱚ ᱢᱟ ᱱᱤᱛᱚᱜ ᱵᱟᱹᱲᱛᱤᱸ ᱦᱟᱱᱟ ᱱᱟᱣᱟ ᱵᱚᱱ᱾ ᱡᱚᱢᱮ-ᱟ ᱥᱮ ᱵᱟᱹᱲᱛᱤ ᱢᱚᱥᱞᱟ ᱵᱚᱱ ᱡᱚᱢ ᱮᱫᱟ ᱾ ᱥᱩᱱᱩᱢ ᱵᱚᱱ ᱡᱚᱢ ᱫᱟ᱾ ᱡᱚᱢᱫᱟ ᱚᱱᱟ ᱛᱮᱜᱮ ᱦᱚᱲᱢᱚ ᱠᱚ ᱵᱟᱹᱲᱤᱡᱚᱜ ᱠᱟᱱᱟ ᱾ ᱵᱟᱠᱚ ᱡᱚᱢ ᱛᱟᱦᱮᱸ ᱟᱨ ᱦᱚᱲᱢᱚ᱾ ᱦᱚᱲᱢᱚᱥ ᱦᱚᱸ ᱵᱟᱝ ᱛᱟᱦᱮᱸ ᱠᱟᱱ ᱛᱟᱠᱚᱣᱟ᱾ ᱦᱚᱲᱢᱚ ᱫᱟᱲᱮᱸ ᱦᱚᱸ ᱛᱟᱦᱮᱸ ᱠᱟᱱ ᱛᱟᱠᱚᱣᱟ᱾ ᱵᱮᱥᱤ
ᱦᱳᱭ, ᱦᱳᱭ, ᱦᱳᱭ ᱢᱟᱱᱮ ᱛᱤᱠᱤ ᱠᱟᱛᱮᱫ ᱠᱚ ᱡᱚᱢᱮᱫ ᱛᱟᱦᱮᱱᱟ᱾
ᱦᱳᱭ, ᱦᱳᱭ, ᱦᱳᱭ᱾
ᱩᱱᱠᱩ ᱫᱚ ᱛᱤᱠᱤ ᱠᱟᱛᱮᱫ ᱠᱚ ᱡᱚᱢᱮᱫ ᱛᱟᱦᱮᱱᱟ᱾ ᱡᱚᱛᱚ ᱜᱮ, ᱟᱨ ᱦᱟᱸᱜ ᱤᱭᱟᱹ ᱠᱚᱦᱚᱸ ᱥᱮ ᱢᱮᱨᱚᱢ ᱠᱟᱴᱟ ᱠᱚᱦᱚᱸ ᱥᱮ ᱵᱟᱝ ᱾ ᱨᱚᱦᱚᱲ ᱠᱟᱜᱼᱟ ᱠᱚ ᱨᱚᱦᱚᱲ ᱠᱟᱛᱮ ᱠᱚ ᱡᱚᱢᱟ᱾
ᱦᱳᱭ
ᱦᱮᱸ ᱢᱟᱱᱮ ᱵᱷᱽᱮᱜᱟᱨ - ᱵᱷᱽᱮᱜᱟᱨ ᱟᱡᱟᱨ ᱠᱚᱨᱮ ᱪᱮᱫ ᱞᱮᱠᱟ ᱦᱳᱭ
ᱦᱳᱭ, ᱦᱳᱭ
ᱦᱩᱸ ᱦᱩᱸ
ᱟᱵᱚ ᱵᱟᱹᱲᱛᱤ ᱥᱩᱱᱩᱢ ᱢᱚᱥᱞᱟ ᱠᱚᱵᱚᱱ ᱡᱚᱢᱮᱫᱼᱟ᱾ ᱚᱱᱟᱛᱮ ᱮᱸ ᱟᱹᱰᱤ ᱞᱚᱜᱚᱱ ᱨᱩᱣᱟᱹ ᱦᱟᱹᱥᱩ ᱨᱳᱜ ᱟᱡᱟᱨ ᱠᱚᱼᱠᱚ ᱧᱟᱢᱮᱫ ᱵᱱᱟ᱾
ᱦᱳᱭ, ᱦᱳᱭ, ᱦᱳᱭ ᱦᱮᱸ ᱦᱮᱸ ᱛᱚ ᱥᱮ
ᱦᱚᱲᱢᱚ ᱠᱚᱼᱦᱚᱸ ᱵᱟᱹᱲᱤᱡᱚ-ᱜ ᱠᱟᱱᱟ᱾
ᱦᱳᱭ, ᱦᱳᱭ ᱦᱮᱸ ᱟᱨ ᱱᱚᱜᱼᱚᱭ ᱱᱮᱛᱟᱨ ᱫᱚ ᱡᱟᱦᱟᱱᱟ-ᱜ ᱜᱮ ᱢᱟᱱᱮ-ᱼ ᱡᱚᱛᱚ ᱜᱮ ᱥᱩᱱᱩᱢ ᱫᱤᱭᱮ ᱜᱮᱵᱚᱱ ᱪᱷᱟᱠᱟᱭ ᱫᱟᱵᱚᱱ᱾ ᱤᱥᱤᱱ ᱫᱟᱵᱚᱱ ᱦᱮᱸᱥᱮ ᱥᱮ ᱵᱟᱝ᱾ ᱦᱮᱸ
ᱟᱨ ᱯᱟᱹᱦᱤᱞ ᱫᱚ ᱱᱚᱝᱠᱟ ᱥᱩᱱᱩᱢ ᱠᱚᱼᱫᱚ ᱵᱟᱝ
ᱵᱟᱝ, ᱵᱟᱝ, ᱩᱝᱠᱩ ᱦᱳᱭ, ᱦᱳᱭ ᱦᱩᱸ᱾